ᱞᱚ
ᱵᱟᱦᱨᱮ ᱨᱮᱱᱟᱜ ᱜᱟᱹᱰᱤ ᱟᱸᱡᱚᱢᱚᱜ ᱠᱟᱱᱟ᱾
ᱵᱟᱨᱦᱮ ᱟᱸᱡᱚᱢᱚᱜ ᱠᱟᱱᱟ᱾
ᱟᱸᱡᱚᱢᱚᱜ ᱠᱟᱱᱟ᱾
ᱟᱪᱪᱷᱟ ᱨᱚᱲ ᱠᱚᱫᱚ ᱟᱸᱡᱚᱢᱚᱜ ᱠᱟᱱᱟ ᱛᱚ
ᱨᱚᱲ ᱟᱸᱡᱚᱢᱚᱜ ᱠᱟᱱᱟ᱾
ᱴᱷᱤᱠ ᱴᱷᱟᱠ ᱜᱮᱭᱟ ᱛᱚ ᱴᱷᱤᱠ ᱴᱷᱟᱠ ᱜᱮᱭᱟ ᱛᱚ
ᱦᱮᱸᱛᱚ ᱴᱷᱤᱠ ᱴᱷᱟ ᱜᱮᱭᱟ᱾
ᱱᱟᱯᱟᱭ ᱜᱮ
ᱦᱮᱸ ᱱᱟᱯᱟᱭ ᱵᱟᱲᱟ ᱜᱤᱭᱟᱹᱧ ᱦᱟᱸᱜ ᱱᱤᱛᱚᱜ ᱫᱚ ᱟᱢᱜᱮ ᱪᱮᱫ ᱞᱮᱠᱟ᱾
ᱵᱷᱟᱜᱤ ᱜᱮ ᱟᱨ ᱜᱚᱨᱚᱢ ᱜᱩᱡᱩᱜ ᱠᱟᱱᱟ ᱛᱟᱨ ᱟᱯᱮᱥᱮᱫ
ᱮᱸ ᱫᱟᱜ ᱡᱟᱹᱯᱩᱫ ᱵᱟᱲᱟᱭᱮᱫ ᱨᱮᱦᱚᱸ ᱠᱤᱱᱛᱩ ᱜᱚᱨᱚᱢ ᱫᱚ ᱦᱟᱸᱜ ᱵᱷᱟᱹᱜᱤ ᱜᱮ ᱵᱩᱡᱷᱟᱹᱜ ᱠᱟᱱᱟ ᱦᱤᱸᱛ ᱦᱟᱹᱵᱤᱡ ᱛᱮ ᱜᱚᱨᱚᱢ ᱠᱚᱫᱚ ᱟᱹᱣᱨᱤ ᱪᱟᱵᱟᱜᱼᱟ᱾ ᱟᱯᱮ ᱥᱮᱫ ᱜᱮ ᱦᱟᱸᱜ ᱪᱮᱫ ᱞᱮᱠᱟ ᱜᱚᱨᱚᱢ ᱠᱚ
ᱜᱚᱨᱚᱢ ᱠᱟᱱᱟ ᱛᱚᱵᱮ ᱟᱞᱮ ᱴᱷᱮᱱ ᱦᱚᱭ ᱠᱚ ᱵᱟᱡᱟᱜ ᱛᱮ ᱵᱷᱟᱹᱜᱤ ᱵᱩᱡᱷᱟᱹᱜ ᱠᱟᱱᱟ ᱟᱨ ᱱᱤᱛᱚᱜ ᱫᱚ ᱵᱟᱝ ᱵᱟᱡᱟᱜ ᱠᱟᱱᱟ ᱦᱚᱭ ᱫᱚ
ᱟᱯᱮᱥᱮᱫ ᱵᱟᱹᱨᱩᱰᱟᱝ ᱠᱚᱯᱮ ᱥᱮᱸᱫᱽᱨᱟ ᱠᱚᱜᱮᱭᱟ᱾
ᱦᱮᱸ ᱵᱟᱹᱨᱩ ᱰᱟᱝ ᱫᱚ ᱟᱫᱚ ᱦᱟᱸᱜ ᱞᱟᱦᱟ ᱛᱮᱫᱚ ᱫᱚᱢᱮ ᱥᱮᱸᱫᱽᱨᱟ ᱵᱟᱲᱟ ᱦᱩᱭᱩᱜ ᱜᱮ ᱛᱟᱦᱮᱸᱫᱼᱟ᱾ ᱟᱨ ᱱᱮᱛᱟᱨ ᱫᱚ ᱦᱟᱸᱜ ᱚᱱᱠᱟ ᱫᱚ ᱵᱟᱝ ᱦᱟᱸᱜ ᱮᱸ ᱟᱛᱳ ᱴᱚᱞᱟ ᱠᱚᱨᱮᱜ ᱠᱚᱲᱟ ᱠᱚ ᱵᱟᱹᱱᱩᱜ ᱠᱚᱣᱟ ᱟᱨᱠᱤ ᱚᱱᱟ ᱠᱷᱟᱹᱛᱤᱨ ᱛᱮ ᱞᱟᱦᱟ ᱪᱮᱫ ᱞᱮᱠᱟᱱ ᱦᱳᱭ ᱟᱯᱮ ᱛᱟᱦᱚᱞᱮ ᱥᱮᱸᱫᱽᱨᱟ ᱠᱚᱜᱮᱭᱟ ᱯᱮ ᱥᱮ ᱵᱟᱝ
ᱟᱞᱮᱥᱮᱫ ᱥᱮᱸᱫᱽᱨᱟ ᱠᱚᱜᱤ ᱠᱚ ᱦᱤᱥᱟᱹ ᱢᱚᱛᱚ ᱦᱚᱲᱜᱮ ᱱᱤᱡᱮ ᱫᱚ ᱵᱟᱝ ᱪᱟᱞᱟᱜ ᱦᱩᱭᱩᱜ ᱜᱮᱭᱟ᱾
ᱟᱨ ᱦᱟᱹᱱᱠᱩ ᱪᱮᱸᱬᱮ ᱠᱚᱠᱚ ᱜᱚᱡ ᱵᱟᱲᱟ ᱠᱚᱣᱟ ᱱᱮᱛᱟᱨ ᱦᱟᱹᱱᱠᱩ ᱠᱟᱹᱴᱤᱡ ᱠᱟᱹᱴᱤᱡ ᱠᱚ ᱴᱤᱯ ᱴᱤᱯᱤ ᱞᱮᱠᱟᱱ ᱠᱚ
ᱴᱤᱯ ᱴᱤᱯᱤ ᱪᱮᱸᱬᱮ ᱠᱚ ᱵᱟᱝ
ᱦᱳᱭ ᱠᱟᱹᱴᱤᱡ ᱠᱟᱹᱴᱤᱡ ᱠᱚ ᱚᱱᱟ ᱵᱟᱹᱭᱦᱟᱹᱲ ᱠᱚᱨᱮ ᱠᱚ ᱛᱟᱦᱮᱱᱟ ᱠᱩᱴᱷᱤᱱ ᱠᱚ ᱤᱛᱤᱞᱟ ᱠᱟᱹᱴᱤᱡ ᱜᱮ ᱨᱮ ᱦᱚᱸ ᱠᱚ ᱛᱚ ᱚᱱᱠᱟᱱ ᱠᱚ ᱜᱚᱡ ᱠᱚ ᱜᱮᱭᱟ ᱠᱚ
ᱚᱱᱠᱟᱱ ᱠᱚᱫᱚ ᱦᱟᱸᱜ ᱵᱟᱝ ᱜᱚᱡ ᱵᱟᱲᱟ ᱦᱩᱭ ᱠᱟᱱᱟ᱾ ᱦᱮᱸ ᱟᱨ ᱪᱟᱞᱟᱣ ᱫᱚ ᱠᱷᱩᱵ ᱮᱠᱴᱟ ᱵᱟᱝ ᱪᱟᱞᱟᱣ ᱵᱟᱲᱟ ᱦᱩᱭ ᱟᱠᱟᱱᱟ ᱚᱱᱠᱟ ᱫᱚ ᱡᱩᱫᱤᱭᱳ ᱱᱚᱜᱼᱚᱭ ᱵᱟᱹᱨᱩᱰᱟᱝ ᱥᱮᱸᱫᱽᱨᱟ ᱠᱚᱜᱮ ᱦᱟᱸᱜ ᱪᱟᱞᱟᱣ ᱵᱟᱲᱟ ᱦᱩᱭ ᱞᱮᱱᱟ ᱞᱟᱦᱟ ᱛᱮ
ᱚᱝᱠᱟᱱ ᱱᱚᱛᱮ ᱫᱚ ᱟᱞᱮ ᱫᱚ ᱫᱟᱜ ᱞᱮᱠᱷᱟᱱ ᱡᱮᱢᱚᱱ ᱜᱚᱴᱟ ᱫᱷᱟᱨᱮ ᱫᱟᱜ ᱠᱟᱜᱼᱟᱭ ᱟᱫᱚ ᱚᱱᱠᱟᱱᱟᱜ ᱥᱮᱸᱫᱽᱨᱟ ᱪᱟᱞᱟᱜ ᱜᱮᱭᱟᱞᱮ ᱞᱟᱦᱟ ᱛᱮ ᱪᱟᱞᱟᱣ ᱵᱟᱲᱟᱭ ᱦᱩ ᱱᱮᱛᱟᱨ ᱫᱚ ᱵᱟᱝ ᱪᱟᱞᱟᱣ ᱦᱩᱭᱩᱜ ᱠᱟᱱᱟ᱾ ᱟᱨ ᱱᱮᱛᱟᱨ ᱫᱚ ᱟᱫᱚ ᱚᱲᱟᱜ ᱠᱷᱚᱱ ᱦᱚᱸ ᱥᱮᱨᱚᱠᱚᱢ ᱵᱟᱝ ᱩᱰᱩᱠ ᱦᱩᱭᱩᱜ ᱜᱮᱭᱟ ᱢᱤᱫ ᱵᱟᱨ ᱦᱚᱲ ᱠᱚ ᱪᱟᱞᱟᱜ ᱜᱮᱭᱟ᱾
ᱟᱪᱪᱷᱟ ᱦᱳᱭ ᱟᱫᱚ ᱦᱟᱸᱜ ᱱᱚᱝᱠᱟ ᱡᱟᱦᱟᱸ ᱛᱤᱱᱟᱹᱜ ᱱᱚᱜᱼᱚᱭ ᱪᱮᱸᱬᱮ ᱪᱩᱯᱨᱩᱫ ᱠᱚᱣᱟᱜ ᱡᱮᱢᱚᱱ ᱦᱟᱸᱜ ᱠᱟᱛᱷᱟ ᱞᱟᱝ ᱞᱟᱹᱭᱮᱜᱼᱟ ᱦᱮᱸ ᱟᱫᱚ ᱚᱱᱠᱟ ᱟᱢ ᱪᱤᱹᱞᱤ ᱪᱤᱹᱞᱤ ᱪᱮᱸᱬᱮ ᱠᱚ ᱦᱟᱸᱜ ᱮᱢ ᱩᱨᱩᱢ ᱠᱚᱣᱟ ᱱᱤᱛ ᱫᱷᱟᱹᱵᱤᱡ ᱛᱮ
ᱱᱤᱛ ᱫᱷᱟᱹᱵᱤᱡ ᱤᱧ ᱫᱚ ᱵᱤᱨ ᱠᱚᱨᱮ ᱵᱟᱹᱧ ᱫᱟᱬᱟ ᱟᱠᱟᱫ ᱜᱮᱭᱟ᱾ ᱛᱚ ᱵᱮᱥᱤ ᱵᱟᱹᱧ ᱩᱨᱩᱢ ᱠᱚ ᱜᱮᱭᱟ ᱩᱱᱠᱩ ᱡᱟᱦᱟᱸᱭ ᱪᱮᱸᱬᱮᱧ ᱞᱟᱹᱭ ᱠᱮᱫ ᱠᱚᱣᱟ ᱩᱱᱠᱩ ᱢᱟ ᱦᱤᱛᱩ ᱟᱹᱭᱩᱵ ᱵᱮᱲᱟ ᱠᱚ ᱜᱚᱡ ᱢᱟᱱᱮ ᱥᱮᱸᱫᱽᱨᱟ ᱠᱚ ᱦᱩᱭᱩᱜᱼᱟ ᱟᱨ ᱟᱹᱭᱩᱵ ᱵᱮᱲᱟ ᱢᱚᱛᱚ ᱢᱟᱱᱮ ᱨᱤᱠᱥ ᱜᱮᱭᱟ ᱠᱟᱹᱴᱤᱡ ᱡᱟᱦᱟᱱ ᱪᱤᱞᱤ ᱠᱚ ᱛᱟᱦᱮᱱ ᱜᱮᱭᱟ᱾ ᱛᱟᱦᱚᱞᱮ ᱪᱟᱞᱟᱣ ᱢᱟ ᱵᱚᱛᱚᱨ ᱵᱩᱡᱷᱟᱹᱜ ᱜᱮᱭᱟ ᱚᱱᱟᱛᱮ ᱵᱟᱝ ᱩᱰᱩᱜ ᱵᱟᱲᱟ ᱦᱩᱭᱩᱜ ᱜᱮᱭᱟ᱾
ᱦᱳᱭ ᱟᱫᱚ ᱦᱟᱸᱜ ᱦᱚᱜᱼᱚᱭ ᱡᱮᱦᱮᱛᱩ ᱞᱟᱦᱟ ᱫᱚ ᱱᱩᱠᱩ ᱟᱹᱰᱤ ᱟᱭᱢᱟ ᱞᱮᱠᱟᱱ ᱪᱮᱸᱬᱮ ᱠᱚᱠᱚ ᱛᱟᱦᱮᱸ ᱠᱟᱱᱟ ᱦᱟᱸᱜ ᱡᱮᱢᱚᱱ ᱱᱩᱠᱩ ᱢᱟᱨᱟᱜ ᱠᱚ᱾ ᱦᱮᱸ, ᱛᱟᱨᱯᱚᱨᱮ ᱯᱟᱡᱷᱟᱲ ᱠᱚ, ᱜᱤᱫᱤ ᱠᱚ, ᱧᱩᱛᱩᱢ ᱠᱚ ᱫᱚᱢ ᱟᱸᱡᱚᱢ ᱵᱟᱲᱟ ᱠᱟᱫ ᱜᱮᱭᱟ ᱛᱚ᱾
ᱟᱸᱡᱚᱢ ᱵᱟᱲᱟ ᱦᱩᱭ ᱠᱟᱱᱟ, ᱟᱫᱚ ᱧᱮᱞ ᱫᱚ ᱵᱟᱝ ᱧᱮᱞ ᱦᱩᱭ ᱠᱟᱱᱟ ᱯᱟᱡᱷᱟᱲ ᱫᱚ, ᱱᱚᱣᱟ ᱠᱚᱨᱮ ᱠᱚ ᱛᱟᱦᱮᱸ ᱠᱟᱱᱟ ᱟᱨ ᱩᱱ ᱥᱚᱢᱚᱭ ᱠᱚ ᱧᱮᱞ ᱞᱮᱫ ᱠᱚ ᱛᱟᱦᱮᱸ ᱵᱟᱲᱟᱜ ᱛᱟᱦᱮᱸᱜ ᱛᱚ᱾ ᱩᱱᱠᱩ ᱠᱚᱣᱟᱜ ᱨᱟᱥᱟ ᱠᱚ ᱡᱚᱢ ᱵᱟᱲᱟ ᱦᱩᱭᱩᱜ ᱠᱚ ᱛᱟᱦᱮᱸᱫᱼᱟ᱾ ᱟᱨ ᱯᱟᱡᱷᱟᱲ ᱠᱚ ᱞᱟᱦᱟ ᱛᱮ ᱞᱟᱴᱷᱟ ᱠᱚ ᱚᱰᱟᱣ ᱦᱩᱭᱩᱜ ᱛᱟᱦᱮᱸᱫᱼᱟ ᱧᱮᱞ ᱦᱩᱭ ᱠᱟᱱ ᱜᱮᱭᱟ᱾
ᱦᱳᱭ᱾ ᱟᱫᱚ ᱦᱟᱸᱜ ᱱᱮᱛᱟᱨ ᱫᱚ ᱠᱷᱩᱵ ᱮᱠᱴᱟ ᱱᱩᱠᱩ ᱦᱟᱸᱜ ᱢᱟᱨᱟᱜ ᱠᱚᱦᱚᱸ ᱵᱟᱠᱚ ᱧᱮᱞᱚᱜ ᱠᱟᱱᱟ ᱛᱟᱭᱛᱚ᱾
ᱵᱟᱝ ᱢᱟᱨᱟᱜ ᱠᱚᱫᱚ ᱵᱟᱝᱠᱚ ᱧᱮᱞᱚᱜ ᱠᱟᱱᱟ᱾ ᱠᱤᱱᱛᱩ ᱟᱞᱮ ᱱᱚᱛᱮ ᱫᱚ ᱦᱚᱨᱤᱱ ᱠᱚᱫᱚ ᱢᱮᱱᱟᱜ ᱠᱚᱜᱮᱭᱟ ᱱᱚᱣᱟ ᱜᱳᱣᱟᱞᱛᱳᱲ ᱵᱤᱨ ᱠᱚᱨᱮ᱾ ᱢᱤᱫᱴᱟᱝ ᱵᱟᱨᱭᱟ ᱫᱷᱮᱨ ᱜᱮ ᱢᱮᱱᱟᱜ ᱠᱚᱣᱟ ᱯᱟᱨᱪᱟᱣ ᱟᱠᱟᱱ ᱜᱮᱭᱟ ᱠᱚ ᱥᱮᱸᱫᱽᱨᱟ ᱡᱚᱠᱷᱚᱱ, ᱠᱚ ᱧᱟᱢᱮᱫ ᱠᱚ ᱜᱮ ᱜᱮᱭᱟ᱾
ᱦᱳᱭ᱾ ᱟᱨ ᱱᱩᱠᱩ ᱚᱱᱟ ᱥᱟᱸᱶᱛᱮ ᱱᱩᱠᱩ ᱮᱴᱟᱜ ᱮᱴᱟᱜ ᱪᱮᱸᱬᱮ ᱠᱚ, ᱡᱟᱦᱟᱸ ᱫᱚ ᱞᱟᱦᱟ ᱛᱮᱠᱚ ᱧᱮᱞᱚᱜ ᱜᱮ ᱛᱟᱦᱮᱸᱫᱟ ᱱᱮᱛᱟᱨ ᱵᱟᱠᱚ ᱧᱮᱞᱚᱜ ᱠᱟᱱᱟ ᱚᱱᱠᱟ ᱠᱤᱱᱵᱟ ᱱᱮ, ᱛᱟᱨ ᱱᱟᱣᱟ ᱱᱟᱣᱟ ᱜᱮ ᱠᱚ ᱧᱮᱞᱚᱜ ᱠᱟᱱᱟ ᱚᱱᱠᱟᱱ ᱪᱮᱸᱬᱮ ᱠᱚ ᱦᱤᱛᱚᱜ ᱠᱚ, ᱠᱚᱥ ᱢᱤᱫ ᱵᱟᱨ ᱠᱚ ᱧᱮᱞᱚᱜ ᱠᱟᱱᱟ ᱥᱮ ᱵᱟᱝᱜᱮ᱾
ᱱᱟᱣᱟ ᱠᱚᱫᱚ ᱵᱟᱝ ᱧᱮᱞ ᱵᱟᱲᱟ ᱦᱩᱭᱩᱜ ᱠᱟᱱᱟ᱾ ᱢᱟᱨᱮ ᱪᱮᱸᱬᱮ ᱜᱮᱠᱚ ᱠᱚᱢ ᱠᱟᱱᱟ ᱡᱮᱢᱚᱱ ᱟᱞᱮᱭᱟᱜ ᱫᱟᱨᱮ ᱨᱮᱜᱮ, ᱵᱚᱱᱟ ᱩᱞ ᱫᱟᱨᱮ ᱨᱮᱜᱮ ᱵᱚᱱᱟ ᱪᱮᱸᱬᱮ ᱠᱚ ᱛᱟᱦᱮᱱ ᱜᱮᱭᱟ᱾ ᱟᱞᱮ ᱫᱚ ᱵᱟᱝᱞᱮ ᱜᱚᱡ ᱦᱚᱸᱪᱚᱭᱟᱠᱚᱣᱟ ᱦᱟᱴ ᱟᱞᱚᱯᱮ ᱴᱩᱴᱤ ᱠᱚᱣᱟ ᱱᱚᱣᱟ ᱠᱚᱨᱮ ᱫᱚ᱾ ᱟᱫᱚ ᱵᱟᱝ ᱠᱚ ᱴᱩᱴᱤ, ᱚᱸᱰᱮ ᱠᱚ ᱛᱩᱠᱟᱹ ᱠᱟᱜᱼᱟ ᱚᱸᱰᱮ ᱠᱚ ᱵᱤᱞᱤ ᱠᱟᱛᱮ ᱠᱚ ᱦᱚᱯᱚᱱ ᱠᱚᱜᱮᱭᱟ ᱟᱨᱠᱚ ᱩᱰᱟᱹᱜᱼᱟ᱾ ᱤᱱᱟᱹᱜᱮ ᱵᱷᱟᱜᱮ ᱵᱩᱡᱷᱟᱹᱜ ᱜᱮᱭᱟ᱾
ᱦᱳᱭ, ᱟᱫᱚ ᱟᱸᱜᱠᱩ ᱧᱩᱛᱩᱢ ᱠᱚ ᱟᱸᱡᱚᱢ ᱵᱟᱲᱟ ᱦᱩᱭ ᱠᱟᱱᱟ ᱱᱩᱠᱩ, ᱥᱟᱝᱠᱳᱞ ᱱᱩᱠᱩ ᱪᱮᱸᱬᱮ ᱠᱚᱫᱚ ᱦᱟᱸᱜ ᱟᱹᱰᱤ ᱢᱟᱨᱟᱝ ᱢᱟᱨᱟᱝ ᱟᱠᱚ᱾ ᱱᱩᱠᱩ ᱪᱮᱸᱬᱮ ᱠᱚᱢ ᱧᱮᱞ ᱵᱟᱲᱟ ᱠᱟᱫ ᱠᱚᱣᱟ ᱥᱮ ᱵᱟᱝ ᱛᱟᱦᱚᱞᱮ?
ᱧᱮᱞ ᱵᱟᱲᱟ ᱟᱠᱟᱫ ᱠᱚᱣᱟᱧ ᱥᱟᱝᱠᱩ ᱥᱟᱸᱶᱛᱮ ᱩᱱᱠᱩ ᱰᱷᱮᱝᱠᱟ᱾ ᱩᱱᱠᱩ ᱠᱚ ᱧᱮᱞ ᱵᱟᱲᱟ ᱦᱩᱭ ᱠᱟᱱᱟ ᱟᱨ ᱱᱚᱣᱟ, ᱱᱚᱛᱮ ᱱᱟᱜ ᱢᱟᱴᱷ ᱠᱚᱨᱮ ᱦᱚᱸᱠᱚ ᱧᱮᱞ ᱧᱟᱢᱚᱜ ᱜᱮᱭᱟ ᱦᱤᱡᱩᱜ ᱜᱮᱭᱟ ᱠᱚ ᱦᱤᱡᱩᱚᱜ ᱟᱠᱚ ᱪᱟᱞᱟᱜ ᱟᱠᱚ᱾
ᱦᱳᱭ᱾ ᱟᱫᱚ ᱦᱟᱸᱜ, ᱟᱞᱮ ᱱᱚᱜᱼᱚ ᱱᱚᱣᱟ ᱥᱟᱭᱤᱴ ᱨᱮᱫᱚ ᱦᱟᱸᱜ ᱫᱚᱢᱮ ᱠᱚ ᱛᱟᱦᱮᱸ ᱠᱟᱱᱟ ᱢᱤᱫ ᱥᱩᱢᱟᱹᱭ᱾ ᱦᱮᱸ ᱦᱚᱨ ᱫᱷᱟᱨᱮ ᱨᱮᱜᱮ ᱡᱟᱦᱟᱸ ᱫᱚ ᱡᱚᱡᱚ ᱫᱟᱨᱮ ᱨᱮᱠᱚ ᱛᱩᱠᱟᱹ ᱠᱟᱜ ᱛᱟᱦᱮᱜᱱᱟ᱾ ᱮᱠᱫᱚᱢ ᱥᱮᱬᱟ ᱥᱮᱬᱟ ᱚᱱᱟ ᱫᱟᱨᱮ ᱠᱚᱫᱚ ᱠᱚ ᱯᱮᱨᱮᱡ ᱪᱟᱵᱟ ᱠᱟᱜ ᱛᱟᱦᱮᱱᱟ᱾ ᱟᱫᱚ ᱱᱩᱠᱩ ᱪᱮᱬᱮ ᱠᱚᱦᱚᱸ ᱵᱟᱹᱭ ᱵᱟᱹᱭ ᱛᱮᱠᱚ, ᱮᱜ ᱟᱫ ᱪᱟᱵᱟ ᱤᱫᱤᱜ ᱠᱟᱱᱟ ᱵᱟᱠᱚ ᱧᱮᱞᱚᱜ ᱠᱟᱱᱟ᱾ ᱟᱪᱪᱷᱟ ᱱᱚᱜᱼᱚ ᱱᱚᱣᱟ ᱠᱚ ᱠᱟᱹᱡ ᱠᱩᱞᱤᱠᱚ ᱛᱟᱞᱟᱝ-ᱟᱧ ᱦᱟᱸᱜ? ᱦᱤᱛᱚᱜ ᱱᱩᱠᱩ ᱪᱮᱬᱮ ᱪᱤᱯᱬᱩ ᱠᱚ ᱪᱮᱫᱟᱜ ᱤᱱᱟᱹᱜ ᱴᱟᱜ ᱵᱟᱠᱚ ᱧᱮᱞᱚᱜ ᱠᱟᱱᱟ᱾ ᱦᱮᱸᱥᱮ ᱱᱚᱣᱟ ᱠᱚ ᱤᱫᱤ ᱠᱟᱛᱮᱫ ᱮᱢ ᱞᱟᱹᱭ ᱫᱟᱲᱮᱭᱟᱜ ᱛᱟᱞᱟᱝᱟ ᱠᱤ?
ᱱᱚᱣᱟ ᱠᱚ ᱤᱫᱤ ᱠᱟᱛᱮᱫ, ᱟᱹᱰᱤ ᱨᱚᱠᱚᱢ ᱡᱚᱢᱟᱜ ᱤᱫᱤ ᱠᱟᱛᱮᱫ ᱦᱚᱸ ᱵᱮᱯᱟᱨ ᱢᱮᱱᱟᱜ ᱜᱮᱭᱟ᱾ ᱟᱨ ᱟᱵᱚᱣᱟᱜ ᱡᱟᱦᱟᱸ ᱦᱟᱸᱜ ᱤᱭᱟᱹ ᱠᱚ, ᱱᱚᱣᱟ ᱫᱩᱥᱚᱱ ᱠᱚ, ᱱᱚᱣᱟ ᱠᱚ ᱤᱫᱤ ᱠᱟᱛᱮ ᱦᱚᱸ ᱥᱚᱢᱚᱥᱥᱟ᱾ ᱠᱚ ᱧᱩᱨᱦᱟᱹᱜ ᱠᱟᱱᱟ ᱩᱱᱠᱩ, ᱚᱱᱟ ᱵᱟᱭᱩᱥᱚᱱ ᱡᱟᱵᱚᱛᱤᱭᱚ ᱫᱩᱥᱚᱱ ᱠᱚᱦᱚᱸ, ᱚᱱᱟ ᱠᱷᱟᱹᱛᱤᱨ ᱦᱚᱸ ᱩᱱᱠᱩ ᱥᱚᱢᱚᱥᱥᱟ ᱨᱮᱠᱚ ᱧᱩᱨᱦᱟᱹᱜ ᱠᱟᱱᱟ ᱵᱟᱝᱠᱚ ᱯᱟᱨᱪᱟᱣ ᱫᱟᱲᱮᱭᱟᱜ ᱠᱟᱱᱟ᱾ ᱩᱱᱠᱩ, ᱵᱟᱹᱛ ᱠᱚᱢᱚᱜ ᱠᱟᱱ ᱛᱟᱠᱚᱣᱟ ᱟᱠᱚ ᱦᱚᱸ ᱵᱟᱠᱚ ᱵᱟᱧᱪᱟᱣ ᱛᱟᱦᱮᱸ ᱫᱟᱲᱮᱭᱟᱜ ᱠᱟᱱᱟ᱾ ᱚᱱᱟ ᱛᱮᱜᱮ ᱦᱚᱨᱚ, ᱵᱚᱨᱚ,
ᱦᱳᱭ
ᱟᱪᱪᱷᱟ ᱩᱱᱠᱩ ᱢᱟ ᱦᱮᱸᱜᱮ ᱟᱨ ᱱᱩᱠᱩ ᱫᱟᱜᱼᱼ ᱪᱮᱬᱮ ᱠᱚᱦᱚᱸᱢ ᱧᱮᱞ ᱟᱠᱟᱫ ᱠᱚᱜᱮᱭᱟ? ᱡᱟᱦᱟᱸᱭ ᱯᱩᱠᱷᱨᱤ ᱠᱚᱨᱮ ᱠᱚ ᱛᱟᱦᱮᱱ ᱜᱮᱭᱟ ᱟᱨ ᱵᱤᱧ ᱴᱮᱭᱚᱝ ᱟᱛᱮᱫ ᱠᱟᱹᱴᱤᱡ ᱜᱤᱫᱨᱟᱹ ᱞᱮᱠᱟ ᱠᱚ ᱨᱟᱜᱟ᱾
ᱦᱳᱭ ᱦᱮᱸ ᱱᱩᱠᱩ ᱠᱚᱦᱚᱸ ᱧᱮᱞ ᱫᱚ ᱧᱮᱞ ᱵᱟᱲᱟ ᱦᱩᱭ ᱟᱠᱟᱱ ᱜᱮᱭᱟ᱾ ᱡᱟᱦᱟᱸ ᱫᱚ ᱱᱩᱠᱩ ᱫᱟᱜ ᱜᱮᱰᱮ ᱡᱟᱦᱟᱱ ᱪᱮᱬᱮ ᱠᱚ ᱞᱤᱧ ᱠᱚ ᱵᱚ ᱞᱤᱝ ᱦᱟᱸᱜ ᱦᱮᱸ ᱱᱩᱠᱩ ᱠᱚᱦᱚᱸ ᱯᱩᱠᱷᱨᱤ ᱠᱚᱨᱮᱼᱼ ᱦᱳᱭ ᱛᱟᱦᱮᱸ ᱵᱟᱲᱟᱜ ᱜᱮᱭᱟ ᱠᱚ ᱛᱟᱨᱯᱚᱨᱮ ᱱᱩᱠᱩ ᱫᱟᱜ ᱠᱚᱦᱚᱸ ᱡᱟᱦᱟᱸ ᱫᱚ ᱦᱮᱸᱫᱮ ᱜᱮ ᱠᱚ ᱧᱮᱞᱚᱜᱼᱟ ᱱᱩᱠᱩᱼᱼ ᱩᱱᱠᱩ ᱠᱚᱦᱚᱸ ᱟᱨ ᱚᱱᱟ ᱥᱟᱶᱛᱮ ᱱᱩᱠᱩ ᱰᱟᱹᱠ ᱠᱚᱢᱟ ᱢᱮᱱᱟᱜ ᱠᱚᱜᱮᱭᱟ ᱦᱟᱸᱜ ᱟᱞᱮ ᱱᱚᱣᱟ ᱫᱷᱟᱨ ᱯᱟᱥ ᱠᱚᱨᱮ ᱫᱚ ᱦᱟᱸᱜ ᱡᱟᱹᱥᱛᱤᱼᱼ ᱛᱮᱜᱮ ᱠᱚ ᱧᱮᱞᱚᱜᱼᱟ ᱱᱩᱠᱩ ᱰᱟᱹᱠ ᱪᱮᱬᱮ ᱫᱚ᱾ ᱟᱫᱚ ᱱᱚᱜᱼᱚ ᱱᱩᱠᱩ ᱠᱤᱪᱷᱩ ᱠᱤᱪᱷᱩ ᱦᱟᱸᱜ ᱱᱚᱣᱟ ᱟᱞᱮ ᱮᱞᱟᱠᱟ ᱥᱩᱨ ᱥᱩᱯᱩᱨ ᱠᱚᱨᱮ ᱱᱩᱠᱩᱼᱼ ᱦᱮᱸ ᱟᱨ ᱞᱚᱫᱷᱟ ᱠᱚ ᱢᱮᱱᱟᱜ ᱠᱚᱣᱟ ᱡᱟᱹᱥᱛᱤ, ᱟᱫᱚ ᱱᱩᱠᱩ ᱫᱚ ᱦᱟᱸᱜ ᱪᱮᱬᱮ ᱠᱚᱜᱮ ᱡᱟᱹᱥᱛᱤ ᱠᱚ ᱥᱮᱸᱫᱽᱨᱟ ᱠᱚᱣᱟ ᱛᱚ ᱚᱱᱟ ᱞᱮᱠᱟ ᱛᱮ ᱵᱟᱹᱫᱽ ᱠᱚᱨᱮ ᱜᱮ ᱦᱟᱸᱜᱼᱼ ᱵᱤᱥ ᱠᱚᱠᱚ ᱮᱢᱟᱜ-ᱟ ᱫᱮᱱᱮ ᱩᱱᱠᱩ ᱠᱚ ᱡᱚᱢ ᱞᱮᱠᱷᱟᱱ ᱜᱮ ᱟᱫᱚᱼᱼ ᱦᱚᱭᱛᱚ ᱠᱮᱞᱟᱝ ᱰᱚᱞᱟᱣ ᱟᱠᱚᱣᱟ ᱟᱫᱚ ᱠᱚ ᱦᱟᱞᱟᱝ ᱤᱫᱤ ᱠᱚᱣᱟ, ᱟᱯᱮ ᱚᱱᱛᱮ ᱪᱮᱫᱮ ᱞᱮᱠᱟ ᱞᱚᱫᱷᱟ ᱠᱚ ᱢᱮᱱᱟᱜ ᱠᱚ ᱜᱮᱭᱟ ᱥᱮ ᱵᱟᱝ? ᱛᱟᱦᱞᱮ
ᱟᱞᱮ ᱥᱮᱫ ᱫᱚ ᱢᱮᱱᱟᱜ ᱠᱚ ᱜᱮᱭᱟ ᱠᱤᱱᱛᱩ ᱪᱮᱬᱮ ᱠᱚᱫᱚ ᱵᱟᱝ ᱠᱚ ᱥᱮᱸᱫᱽᱨᱟ ᱠᱚ ᱜᱮᱭᱟ᱾ ᱱᱩᱠᱩ ᱛᱚᱨᱦᱚᱫ ᱠᱚ ᱥᱮᱸᱫᱽᱨᱟ ᱠᱚᱣᱟ᱾ ᱟᱨ ᱞᱚᱫᱟ ᱠᱚ ᱫᱚᱦᱚᱭ ᱩᱱᱠᱩ ᱛᱟᱞᱮ ᱫᱟᱨᱮ ᱠᱚᱨᱮ ᱡᱟᱦᱟᱸᱭ ᱪᱟᱢᱪᱤᱠᱤ ᱠᱚ ᱛᱟᱦᱮᱱᱟᱼᱼ ᱩᱱᱠᱩ ᱠᱤᱪᱷᱩ ᱞᱮ ᱥᱮᱸᱫᱽᱨᱟ ᱠᱚᱣᱟ᱾ ᱪᱟᱢᱪᱤᱠᱤ ᱥᱟᱵ ᱨᱮᱜᱮ ᱵᱷᱟᱹᱜᱤ ᱞᱤᱧ ᱵᱩᱡᱷᱟᱹᱣ ᱜᱮᱭᱟ᱾
ᱟᱪᱪᱷᱟ ᱪᱟᱢᱪᱤᱠᱤ ᱫᱚ ᱦᱟᱸᱜ ᱧᱩᱛᱩᱢ ᱫᱚ ᱦᱟᱸᱜ ᱱᱟᱣᱟ ᱜᱤᱧ ᱟᱸᱡᱚᱢ ᱮᱫᱟ? ᱠᱤᱱᱛᱩ
ᱵᱟᱫᱩᱲ ᱡᱟᱦᱟᱸ ᱠᱚ ᱢᱮᱛᱟ ᱠᱚᱣᱟ ᱪᱟᱢᱪᱤᱠᱤ ᱵᱟᱫᱩ
ᱚ ᱟᱪᱪᱷᱟ ᱟᱪᱪᱷᱟ
ᱟᱫᱚ ᱩᱱᱠᱩ ᱦᱚᱸᱛᱚ ᱟᱹᱰᱤ ᱨᱚᱠᱼᱼ ᱠᱚᱢ ᱠᱚ ᱢᱮᱱᱟᱜ ᱠᱚᱣᱟ ᱢᱟᱨᱟᱝ ᱠᱚ ᱢᱮᱱᱟᱜ ᱠᱚᱣᱟ ᱠᱟᱹᱴᱤᱡ ᱠᱚ ᱢᱮᱱᱟᱜ ᱠᱚᱣᱟ᱾
ᱦᱳᱭ ᱟᱫᱚ ᱦᱚᱸᱜᱼᱚᱭ ᱧᱩᱛᱩᱢ ᱠᱚ ᱫᱚ ᱦᱟᱸᱜ ᱴᱚᱴᱷᱟᱠᱤᱭᱟᱹ ᱞᱮᱠᱟᱛᱮ ᱦᱟᱸ ᱦᱚᱭᱛᱳ ᱵᱷᱮᱜᱟᱨ ᱵᱷᱮᱜᱟᱨ ᱠᱚ ᱞᱟᱹᱭ ᱜᱮᱭᱟ ᱚᱱᱟ ᱠᱚ ᱡᱤᱱᱤᱥ ᱠᱚᱜᱮ ᱦᱟᱸᱜ ᱡᱮᱢᱚᱱ ᱵᱟᱢ ᱵᱩᱡᱷᱟᱹᱣ ᱜᱚᱫᱚᱜ ᱜᱮᱭᱟ ᱡᱮᱢᱚᱱ ᱪᱟᱢ ᱪᱤᱠᱟᱢ ᱞᱟᱹᱭ ᱠᱮᱜᱼᱟ ᱦᱟᱸᱜ᱾ ᱡᱮᱢᱚᱱ ᱟᱞᱮ ᱱᱚᱛᱮ ᱫᱚ ᱦᱟᱸᱜ ᱱᱩᱠᱩ ᱫᱚ ᱵᱟᱲᱫᱩᱲᱩᱡ ᱢᱮᱱᱛᱮ ᱜᱮ ᱦᱟᱸᱜ ᱩᱨᱩᱢ ᱫᱚ ᱟᱨᱠᱤ᱾ ᱦᱚᱴᱟᱛ ᱦᱚᱭᱛᱚ ᱡᱟᱦᱟᱸᱭ ᱜᱮᱢ ᱠᱩᱞᱤᱭ ᱭᱟ ᱚᱱᱟ ᱨᱮᱦᱚᱸ ᱵᱟᱭ ᱵᱩᱡ ᱫᱟᱲᱮᱭᱟᱜᱼᱟ᱾
ᱛᱚᱵᱮ ᱱᱩᱠᱩᱣᱟᱜ ᱫᱚ ᱥᱤᱥᱴᱮᱢ ᱫᱚ ᱟᱹᱰᱤ ᱟᱞᱟᱫᱟ ᱜᱮᱭᱟ᱾ ᱱᱩᱠᱩ ᱫᱚ ᱠᱤᱱᱛᱩ ᱫᱟᱨᱮ ᱨᱮᱱᱟᱜ ᱪᱮᱛᱟᱱ ᱫᱷᱟᱨᱮ ᱫᱚ ᱵᱟᱝ ᱠᱚ ᱟᱵᱚᱜᱼᱟ ᱩᱱᱠᱩ ᱫᱚ ᱞᱟᱛᱟᱨ ᱫᱷᱟᱨᱮ ᱛᱮᱠᱚ ᱟᱠᱟ ᱠᱚᱜᱼᱟ᱾
ᱩᱱᱠᱩᱣᱟᱜ ᱡᱤᱵᱚᱱ ᱢᱟᱱᱮ ᱩᱱᱠᱩᱣᱟᱜ ᱡᱟᱦᱟᱸ ᱟᱠᱚᱣᱟᱜᱼᱼ ᱵᱟᱸᱧᱪᱟᱣ ᱛᱟᱸᱦᱮ ᱨᱮᱱᱟᱜ ᱡᱟᱦᱟᱸ ᱟᱹᱨᱤ ᱠᱚ ᱟᱞᱟᱫᱟ ᱜᱮᱛᱟ ᱠᱚᱣᱟ ᱩᱱᱠᱩᱣᱟᱜ ᱫᱟᱜ ᱪᱮᱸᱬᱮ ᱞᱮᱠᱟ ᱦᱚᱸ
ᱟᱪᱪᱷᱟ ᱱᱩᱠᱩ ᱡᱮ ᱱᱚᱜ ᱚᱭ ᱟᱠᱟ ᱠᱟᱛᱮᱜ ᱠᱚ ᱛᱟᱸᱦᱮᱱᱟ ᱩᱱᱠᱩ ᱠᱤ? ᱮᱸ ᱱᱚᱝᱠᱟ ᱟᱠᱟᱸ ᱠᱟᱛᱮᱫ ᱜᱮ ᱥᱟᱨᱟᱫᱤᱱ ᱠᱚ ᱛᱟᱦᱮᱸ ᱫᱟᱲᱮᱭᱟᱜ ᱜᱮᱛᱮ?
ᱦᱮᱸ ᱚᱱᱠᱟ ᱠᱟᱛᱮ ᱠᱚ ᱡᱟᱹᱯᱤᱛᱟ ᱛᱚ ᱩᱱᱠᱩ ᱫᱚᱼᱼ ᱟᱵᱚ ᱱᱩᱠᱩ ᱢᱤᱫᱵᱟᱨ ᱵᱟᱲᱫᱩ ᱮᱸ ᱵᱟᱫᱩᱲᱩᱡ ᱫᱚᱼᱼ ᱟᱵᱚᱣᱟᱜ ᱡᱟᱦᱟᱸ ᱦᱟᱥᱟ ᱚᱲᱟᱜ ᱠᱷᱚᱱᱟᱜ ᱥᱤᱞᱯᱤ ᱢᱟᱱᱮ ᱫᱩᱣᱟᱹᱨ ᱨᱮ ᱪᱳᱣᱠᱟᱴ ᱛᱟᱦᱮᱸᱱᱟ ᱥᱮᱼᱼ ᱪᱳᱣᱠᱟᱴ ᱫᱚ ᱵᱟᱨᱭᱟ ᱤᱭᱟᱹ ᱛᱟᱦᱮᱸᱱᱟᱼᱼ ᱪᱳᱣᱠᱟᱴ ᱫᱚ ᱵᱟᱝ ᱪᱳᱣᱠᱟᱴ ᱠᱷᱚᱱ ᱪᱮᱛᱟᱱ ᱫᱷᱟᱨᱮ ᱩᱥᱩᱞ ᱫᱷᱟᱨᱮ᱾ ᱡᱟᱸᱦᱟᱸ ᱠᱟᱫᱟ ᱯᱟᱴᱟ ᱛᱟᱦᱮᱸᱱᱟ ᱥᱟᱫᱟ ᱯᱟᱴᱟ ᱫᱚ ᱵᱟᱨᱭᱟ ᱠᱟᱴ ᱛᱟᱦᱮᱸᱱᱟ ᱛᱚᱼᱼ ᱛᱟᱞᱨᱮ ᱠᱟᱹᱴᱤᱡ ᱜᱮᱯ ᱛᱟᱦᱮᱸᱱᱟ ᱚᱱᱟ ᱚᱱᱠᱟᱱ ᱠᱚᱨᱮ ᱠᱚ ᱛᱟᱦᱮᱱ ᱜᱮᱭᱟ ᱢᱤᱫ ᱵᱟᱨ ᱵᱟᱨᱫᱩᱲᱤᱡ ᱫᱚ
ᱚ ᱟᱪᱷᱟ ᱟᱪᱷᱟ ᱱᱚᱜ ᱚ ᱱᱩᱠᱩ ᱤᱭᱟᱹ ᱪᱮᱸᱬᱮ ᱠᱚᱦᱚᱸ ᱧᱮᱞ ᱵᱟᱲᱟ ᱦᱩᱭ ᱠᱟᱱᱟ ᱦᱟᱱᱮ ᱮᱸ ᱛᱟᱞᱮ ᱫᱟᱨᱮ ᱠᱚᱨᱮᱜ ᱠᱚ ᱛᱟᱦᱮᱸᱱᱟ ᱟᱹᱰᱤ ᱪᱮᱨᱟ ᱛᱟᱞᱮ ᱥᱟᱠᱟᱢ ᱠᱚᱛᱮ ᱚᱱᱮ ᱚᱲᱟᱜ ᱚᱱᱮ ᱛᱩᱠᱟᱹ ᱠᱚ ᱵᱮᱱᱟᱣ ᱠᱟᱜᱼᱟ ᱚᱱᱠᱟᱱ ᱠᱚᱢ ᱧᱮᱞ ᱵᱟᱲᱟ ᱠᱟᱫ ᱠᱚᱣᱟ
ᱢᱟᱱᱮ ᱧᱮᱞ ᱫᱩᱧ ᱧᱮᱞ ᱠᱟᱫ ᱠᱚᱣᱟ ᱞᱟᱦᱟ ᱛᱮᱠᱚ ᱛᱟᱦᱮᱸ ᱠᱟᱱᱟ ᱱᱮᱛᱟᱨ ᱫᱚ ᱫᱤᱱᱠᱮ-ᱫᱤᱱ ᱠᱚ ᱠᱚᱢᱚᱜ ᱠᱟᱱᱟ ᱵᱟᱝᱠᱚ ᱧᱮᱞ ᱧᱟᱸᱢᱚᱜ ᱠᱟᱱᱟ ᱠᱟᱱ ᱜᱮᱭᱟ ᱮᱱᱛᱮ ᱨᱮᱦᱚᱸ ᱟᱞᱮ ᱮᱸ ᱡᱟᱦᱟᱸᱨᱮ ᱢᱮᱱᱟᱜ ᱠᱚᱣᱟ ᱢᱤᱫ ᱫᱤᱱ ᱤᱧ ᱦᱚᱸ ᱟᱢᱤᱱ ᱠᱟᱹᱢᱤᱧ ᱥᱮᱱ ᱞᱮᱱᱟ ᱟᱨᱚ ᱧᱮᱞ ᱠᱮᱫ ᱠᱚ ᱜᱮᱭᱟ ᱚᱱᱟ ᱫᱟᱨᱮ ᱨᱮᱜᱮ ᱢᱮᱱᱟᱜ ᱠᱚᱣᱟ ᱮᱴᱟᱜ ᱥᱮ ᱫᱚ ᱠᱚᱢ ᱵᱟᱹᱱᱩᱜ ᱠᱚᱣᱟ ᱚᱱᱠᱟ ᱫᱚ
ᱟᱪᱷᱟ ᱩᱱᱠᱩ ᱫᱚ ᱦᱟᱸᱜ ᱪᱤᱞᱤ ᱪᱮᱸᱬᱮ ᱠᱚ ᱞᱟᱹᱭᱟ ᱠᱚ ᱠᱟᱱᱟ ᱦᱟᱸᱜ ᱧᱩᱛᱩᱢ ᱠᱚᱫᱚ ᱦᱟᱸᱜ ᱤᱱᱟᱹᱜ ᱦᱚᱭᱛᱚ ᱵᱟᱰᱟᱭ ᱵᱟᱹᱱᱩᱜᱼᱟ᱾
ᱴᱤᱥᱤ ᱪᱮᱸᱬᱮ ᱠᱚ ᱢᱮᱛᱟ ᱠᱚᱣᱟ ᱩᱱᱠᱩ ᱚᱲᱟᱜ ᱠᱚ-ᱠᱚ ᱡᱩᱫᱟ ᱦᱮᱸ
ᱦᱚᱭ ᱩᱱᱠᱩ ᱫᱚ ᱦᱟᱸᱜ ᱟᱹᱰᱤ ᱪᱮᱦᱨᱟ ᱧᱮᱞ ᱡᱚᱝ ᱛᱮ ᱚᱱᱮ ᱛᱩᱠᱟᱹ ᱠᱚ ᱵᱮᱱᱟᱣ ᱠᱟᱜ-ᱟ ᱦᱟᱸᱜ ᱜᱚᱴᱟ ᱚᱱᱟ ᱟᱨ ᱛᱟᱞᱮ ᱫᱟᱨᱮ ᱠᱚᱨᱮᱜ ᱜᱮ ᱡᱟᱹᱥᱛᱤ ᱠᱚ ᱛᱟᱦᱮᱸ ᱱᱟᱛᱚ ᱮᱠᱫᱚᱢ ᱥᱟᱠᱟᱢ ᱯᱮᱨᱮᱡ ᱟᱹᱰᱤ ᱪᱮᱦᱨᱟ ᱧᱮᱞ ᱡᱚᱝ ᱛᱮ ᱦᱚᱸ
ᱦᱩᱸ ᱟᱹᱰᱤ ᱪᱮᱦᱨᱟ ᱧᱮᱞ ᱡᱚᱝ ᱛᱮ ᱟᱨ ᱱᱩᱠᱩ ᱡᱟᱦᱟᱸ ᱵᱟᱫᱩᱲᱩᱡ ᱞᱮ ᱦᱩᱭᱱᱟ ᱱᱩᱠᱩ ᱠᱤᱱᱛᱩ ᱟᱹᱰᱤ ᱠᱚ ᱩᱯᱚᱠᱟᱨᱤ ᱧᱚᱜ ᱜᱮᱭᱟ᱾ ᱡᱚᱫᱤᱭᱚ ᱟᱠᱚᱣᱟᱜ ᱢᱮᱫᱴᱟᱝ ᱚᱱᱟ ᱥᱟᱶᱛᱮᱦᱚᱸ ᱩᱸᱻ ᱵᱟᱹᱲᱤᱡ ᱦᱚᱸ ᱠᱟᱹᱴᱤᱡ ᱢᱮᱱᱟᱜ ᱜᱮᱛᱟ ᱠᱚᱣᱟ᱾ ᱚᱲᱢᱚᱡ ᱠᱚᱠᱚ ᱵᱟᱨᱪᱟᱣ ᱠᱚᱣᱟ ᱠᱤᱱᱛᱩ ᱚᱱᱟ ᱥᱟᱶᱛᱮ ᱥᱤᱠᱬᱤᱡ ᱠᱚ ᱡᱚᱢ ᱠᱚᱣᱟ ᱱᱩᱠᱩ ᱫᱚ ᱥᱤᱠᱲᱤᱡ ᱠᱚ ᱧᱟᱢ ᱞᱮᱠᱚ ᱠᱷᱟᱱ ᱵᱟᱲᱫᱩᱡ ᱫᱚ ᱥᱤᱠᱲᱤᱡ ᱠᱚ ᱡᱚᱢ ᱠᱚᱣᱟ
ᱦᱮᱸ ᱟᱪᱷᱟ ᱚᱱᱮ ᱪᱮᱫ ᱞᱮᱠᱟ ᱦᱟᱸᱜ ᱩᱯᱚᱠᱟᱨᱤ? ᱠᱚᱢ ᱞᱟᱹᱭᱮᱫ ᱛᱟᱦᱮᱸᱜᱼᱟ ᱡᱮ ᱪᱮᱫ ᱞᱮᱠᱟ ᱠᱟᱹᱢᱤᱭᱟᱭ ᱦᱚᱭᱛᱚ ᱦᱚᱲᱢᱚ ᱨᱮ ᱡᱚᱢ ᱞᱮᱠᱚ ᱠᱷᱟᱱ
ᱩᱱᱠᱩ ᱵᱟᱹᱫᱩᱲ ᱩᱱᱠᱩ ᱫᱚ ᱫᱚᱢᱮ ᱢᱟᱭᱟᱢ ᱫᱟᱹᱨᱭᱟ ᱛᱟᱠᱚᱣᱟ ᱩᱱᱠᱩ ᱵᱷᱟᱹᱜᱤ ᱠᱟᱹᱢᱤᱭᱟ ᱩᱱᱟᱹᱜ ᱫᱚ ᱱᱟᱜ ᱠᱷᱟᱱ ᱥᱟᱯᱷᱟ ᱥᱟᱺᱦᱤᱡ ᱫᱚ ᱵᱟᱹᱧ ᱵᱟᱲᱟᱭᱟ ᱪᱮᱫ ᱠᱚᱭ ᱠᱟᱢᱤᱭᱟ ᱠᱤᱱᱛᱩ ᱞᱟᱹᱭ ᱨᱮ ᱡᱚᱢ ᱵᱷᱟᱹᱜᱤᱭᱟ᱾ ᱵᱷᱟᱜᱤ ᱠᱟᱹᱢᱤ ᱮᱢᱟᱭ
ᱦᱚᱭ ᱟᱨ ᱚᱱᱠᱟ ᱚᱱᱠᱟ ᱟᱨᱦᱚᱸ ᱡᱟᱦᱟᱸ ᱛᱤᱱᱟᱹᱜ ᱱᱩᱠᱩ ᱪᱮᱬᱮ ᱠᱚ ᱢᱮᱱᱟᱜ ᱠᱚᱣᱟ ᱩᱱᱠᱩ ᱦᱚᱸ ᱤᱫᱤ ᱠᱟᱛᱮᱜ ᱵᱟᱲᱟᱭᱟ ᱱᱚᱝᱠᱟ ᱡᱮ ᱟᱵᱚ ᱡᱩᱫᱤ ᱱᱩᱠᱩ ᱪᱮᱬᱮ ᱠᱚᱵᱚᱱ ᱡᱚᱢ ᱠᱚᱣᱟ ᱦᱚᱲᱢᱚ ᱨᱮ ᱮᱸ ᱱᱟᱯᱟᱭ ᱡᱟᱦᱟᱱᱟᱜ ᱦᱟᱹ ᱛᱚ ᱨᱳᱜᱽ ᱟᱡᱟᱨ ᱠᱷᱚᱱ ᱴᱮᱠᱟᱣ ᱫᱟᱨᱟᱢᱚᱜᱼᱟ ᱚᱱᱠᱟᱱᱟᱜ ᱠᱚᱢ ᱵᱟᱲᱟᱭᱟ?
ᱵᱟᱲᱟᱭᱟᱹᱧ ᱡᱮᱢᱚᱱ ᱟᱵᱚ ᱠᱚᱸᱜ ᱵᱚᱻᱱ ᱧᱮᱞ ᱟᱠᱟᱫ ᱠᱚᱜᱮᱭᱟ ᱾ ᱠᱚᱸᱜ ᱡᱤᱞ ᱦᱚᱸ ᱟᱹᱰᱤ ᱠᱟᱹᱢᱤᱭᱟᱱ ᱡᱤᱞ ᱜᱮ ᱠᱟᱱᱟ ᱪᱮᱫᱠᱟ ᱩᱱᱠᱩ ᱫᱚᱠᱚ ᱞᱟᱹᱭᱟ ᱵᱟᱝᱢᱟ ᱟᱵᱚ ᱫᱚ ᱦᱟᱹᱠᱩ ᱵᱚᱱ ᱡᱚᱢ ᱠᱚᱣᱟ ᱫᱤᱱᱟᱹᱢᱟᱱ ᱫᱤᱱ ᱨᱮ ᱾ ᱛᱟᱦᱞᱮ ᱦᱟᱹᱠᱩ ᱡᱟᱝ ᱡᱩᱫᱤ ᱟᱵᱚᱣᱟᱜ ᱞᱟᱡ ᱨᱮ ᱛᱟᱦᱮᱸᱱ ᱛᱟᱦᱮᱱᱟ ᱡᱩᱫᱤ ᱠᱚᱱᱚ ᱡᱟᱦᱟᱸ ᱞᱮᱠᱟᱱ ᱚᱡᱮ ᱠᱟᱨᱚᱱ ᱚᱡᱮ ᱦᱚᱛᱮᱫ ᱛᱮ ᱛᱟᱦᱚᱞᱮ ᱚᱱᱟ ᱡᱩᱫᱤ ᱟᱵᱚ ᱠᱚᱸᱜ ᱡᱤᱞ ᱵᱚᱱ ᱡᱚᱢᱟ ᱛᱟᱦᱚᱞᱮ ᱚᱱᱟ ᱫᱚ ᱦᱚᱡᱚᱢᱚᱜᱼᱟ ᱾ ᱟᱨ ᱟᱵᱚ ᱫᱚ ᱞ ᱟᱞᱫᱟ ᱪᱮᱬᱮ ᱵᱚᱱ ᱧᱮᱞᱮᱫ ᱠᱚᱣᱟ᱾ ᱠᱚᱣᱟ ᱡᱤᱞ ᱵᱟᱝ ᱨᱮᱦᱚᱸ ᱞᱟᱦᱟᱛᱮ ᱚᱲᱟᱜ ᱫᱩᱣᱟᱹᱨ ᱠᱚᱨᱮ ᱠᱚ ᱛᱟᱦᱮᱱ ᱛᱟᱦᱮᱸᱡ-ᱟ ᱚᱱᱠᱟᱱ ᱡᱚᱲᱮᱢ ᱧᱮᱞ ᱟᱠᱟᱫ ᱠᱚᱣᱟ?
ᱦᱚᱭ ᱚᱱᱠᱟ ᱫᱚ ᱢᱤᱫ ᱫᱷᱟᱣ ᱜᱮ ᱦᱟᱸᱜ ᱧᱮᱞ ᱦᱩᱭ ᱞᱮᱱᱟ ᱟᱞᱮ ᱱᱚᱣᱟ ᱥᱩᱨ ᱨᱮᱠᱚ ᱟᱹᱥᱩᱞ ᱞᱮᱫ ᱡᱟᱦᱟᱸ ᱫᱚ ᱦᱟᱱᱠᱩ ᱟᱹᱰᱤ ᱢᱟᱨᱟᱝ- ᱢᱟᱨᱟᱝ ᱪᱮᱬᱮ ᱠᱟᱱᱟ ᱠᱚᱦᱚᱸ ᱩᱱᱠᱩ ᱫᱚ ᱰᱩᱜᱼᱰᱩᱠᱩᱨ ᱪᱮᱬᱮ ᱥᱮ ᱪᱤᱞᱤ ᱪᱮᱬᱮ ᱦᱟᱸᱜ ᱠᱚ ᱧᱩᱛᱩᱢ ᱟᱠᱚᱣᱟ ᱦᱟᱸ ᱟᱨᱠᱤ ᱾ ᱩᱱᱠᱩ ᱛᱮᱜᱮᱫ ᱛᱚ ᱚᱲᱟᱜ ᱠᱚᱨᱮᱜ ᱠᱚ ᱟᱹᱥᱩᱞ ᱠᱚ ᱛᱟᱦᱮᱸᱜᱼᱟ ᱫᱚᱢᱮ ᱠᱚ ᱛᱟᱲᱟᱢ ᱵᱟᱲᱟᱭᱮᱫ ᱛᱟᱦᱮᱸᱜᱫ ᱾ ᱩᱰᱟᱹᱜ ᱟᱠᱚ ᱥᱮ ᱵᱟᱝ ᱤᱱᱟᱹᱜ ᱫᱚ ᱵᱟᱝ ᱧᱮᱞ ᱵᱟᱲᱟ ᱦᱩᱭ ᱟᱠᱟᱱᱟ ᱦᱟᱸᱜ ᱚᱱᱠᱟ ᱫᱚ ᱾
ᱚᱱᱠᱟᱱ ᱦᱚᱸ ᱪᱮᱬᱮ ᱠᱚ ᱢᱮᱱᱟᱜ ᱠᱚᱣᱟ ᱟᱨ ᱱᱩᱠᱩ ᱡᱟᱦᱟᱸ ᱚᱲᱟᱜ ᱨᱮᱠᱚ ᱛᱟᱦᱮᱱᱟ ᱜᱷᱮᱣᱨᱟᱢ ᱧᱮᱞ ᱟᱠᱟᱫ ᱠᱚᱣᱟ?
ᱦᱮᱸ ᱦᱮᱸ ᱦᱮᱸ ᱾
ᱩᱱᱠᱩ ᱫᱚ ᱱᱮᱛᱟᱨ ᱵᱟᱝ ᱠᱚ ᱧᱮᱞᱚᱜ ᱠᱟᱱᱟ ᱾
ᱦᱳᱭ ᱾
ᱩᱱᱠᱩ ᱫᱚ ᱚᱲᱟᱜ ᱠᱚᱨᱮᱱᱟᱜ ᱥᱟᱹᱲᱤᱢ ᱠᱚᱨᱮ ᱠᱚ ᱛᱟᱦᱮᱱᱟ ᱾
ᱦᱳᱭ ᱞᱟᱦᱟ ᱛᱮᱫᱚ ᱡᱟᱹᱥᱛᱤ ᱜᱮᱠᱚ ᱧᱮᱞᱚᱜ ᱛᱟᱦᱮᱸᱫ᱾